ᱦᱮᱞᱳ
ᱦᱮᱞᱚ
ᱚ ᱦᱮᱸ ᱢᱮᱱᱫᱟᱞᱤᱧ ᱛᱟᱦᱚᱞᱮ ᱪᱮᱫ ᱞᱮᱠᱟ ᱢᱮᱱᱟᱜ ᱵᱮᱱᱟ?
ᱦᱮᱞᱳ
ᱦᱮᱸ ᱦᱮᱞᱳ ᱟᱹᱞᱤᱧᱟᱜ ᱨᱚᱲ ᱵᱮᱱ‌ ᱟᱡᱚᱢ ᱮᱫᱟ ᱦᱮᱞᱳ
ᱦᱮᱞᱳ ᱟᱡᱚᱢᱚᱜ ᱠᱟᱱᱟ᱾
ᱦᱮᱸ ᱦᱮ ᱦᱮᱸ ᱦᱮᱸ ᱤᱭᱟᱹ ᱟᱞᱤᱧᱟᱜ ᱵᱮᱱ ᱟᱸᱡᱚᱢ ᱮᱫᱟ᱾
ᱦᱮᱸ ᱟᱸᱡᱚᱢᱚᱜ ᱠᱟᱱ ᱜᱮᱭᱟ᱾
ᱚ ᱦᱳᱭᱛᱚ ᱛᱟᱦᱚᱞᱮ ᱢᱮᱱᱫᱟᱞᱤᱧ ᱪᱮᱫ ᱠᱚᱵᱮᱱ ᱪᱤᱠᱟᱹᱭᱮᱫᱟ?
ᱪᱮᱫ ᱦᱚᱸ ᱵᱟᱝ ᱫᱩᱲᱩᱵ ᱵᱟᱲᱟ ᱟᱠᱟᱱᱟᱞᱤᱧ
ᱚ ᱟᱪᱪᱷᱟ ᱦᱳᱭ ᱟᱹᱞᱤᱧ ᱦᱚᱞᱤᱧ ᱫᱩᱲᱩᱵ ᱵᱟᱲᱟ ᱟᱠᱟᱱᱟ᱾ ᱱᱤᱭᱮ ᱛᱟᱦᱟᱞᱮ ᱚᱲᱟᱜ ᱠᱚᱨᱮ ᱫᱚ ᱪᱮᱫ ᱠᱚ ᱠᱟᱹᱢᱤ ᱵᱟᱲᱟ ᱦᱩᱭᱩᱜ ᱠᱟᱱᱟ?
ᱚᱲᱟᱜ ᱠᱚᱨᱮ ᱫᱚ ᱠᱟᱹᱢᱤ ᱫᱚ ᱱᱮᱛᱟᱨ ᱢᱟ ᱪᱟᱥ ᱫᱤᱱ ᱨᱮᱱᱟᱜ ᱫᱚ ᱪᱟᱥᱵᱟᱥ ᱠᱚᱜᱮ ᱢᱤᱫᱴᱟᱝ ᱟᱫᱷᱟ
ᱚ ᱦᱳᱭᱛᱚ ᱟᱯᱮᱥᱮᱫ ᱫᱚ ᱚᱱᱠᱟ ᱛᱟᱞᱮ ᱪᱮᱫ ᱠᱚ ᱵᱟᱠᱚ ᱪᱟᱥ ᱵᱟᱥᱟ?
ᱟᱞᱮ ᱥᱮᱫ ᱫᱚ ᱦᱩᱲᱩ ᱜᱮ
ᱚ ᱦᱮᱛᱚ
ᱦᱮᱸ ᱟᱨ ᱱᱚᱣᱟᱜ ᱥᱚᱵᱽᱡᱤ ᱠᱚᱫᱚ ᱚᱲᱟᱜ ᱚᱲᱟᱜ ᱠᱚᱨᱮ ᱜᱮ
ᱚ ᱦᱳᱭ ᱛᱚ
ᱦᱮᱸ ᱟᱯᱮ ᱥᱮᱱ ᱫᱚ
ᱟᱞᱮ ᱥᱮᱱ ᱫᱚ ᱚᱱᱟ ᱟᱥᱟᱲ ᱥᱟᱱ ᱵᱚᱸᱜᱟ ᱫᱚ ᱢᱮᱱᱫᱚ ᱟᱞᱮ ᱫᱚ ᱦᱟᱸᱜ ᱦᱩᱲᱩ ᱠᱚᱞᱮ ᱨᱚᱦᱚᱭᱟ ᱟᱨ ᱛᱟᱨᱯᱚᱨᱮ ᱚᱲᱟᱜ ᱠᱚᱨᱮ ᱦᱚᱸ ᱚᱱᱠᱟ ᱟᱱᱟᱡᱽ ᱯᱟᱹᱛᱤ ᱠᱚᱞᱮ ᱨᱚᱦᱚᱭ ᱵᱟᱲᱟ ᱠᱟᱫᱟ ᱡᱮᱢᱚᱱ ᱡᱚᱱᱰᱨᱟ ᱵᱮᱞᱟᱛᱤ ᱤᱭᱟᱹ ᱵᱮᱞᱟᱛᱤ ᱫᱚ ᱱᱤᱛᱚᱜ ᱫᱚ ᱵᱟᱝ ᱢᱟᱹᱨᱤᱪ ᱠᱚ ᱵᱮᱸᱜᱟᱲ ᱠᱚ ᱵᱷᱤᱱᱰᱤ ᱠᱚ ᱱᱚᱜᱼ ᱚᱱᱟ ᱠᱚᱞᱮ ᱨᱚᱦᱚᱭ ᱵᱟᱲᱟ ᱟᱠᱟᱫᱟ᱾
ᱦᱮᱸ ᱱᱟᱯᱟᱭ ᱠᱟᱛᱷᱟ ᱜᱮ ᱛᱚᱵᱮ
ᱦᱳᱭ ᱛᱟᱦᱚᱞᱮ ᱟᱯᱮ ᱥᱮᱫ ᱫᱚ ᱚᱠᱟ ᱞᱮᱠᱟ ᱯᱮ ᱪᱟᱥᱟ ᱦᱩᱰᱱᱟ ᱦᱩᱲᱩ ᱫᱚ ᱢᱟ ᱠᱟᱹᱴᱤᱡ ᱞᱟᱹᱭᱟᱜ ᱵᱤᱱ
ᱦᱩᱲᱩ
ᱦᱳᱭ
ᱦᱩᱲᱩ ᱫᱚ ᱢᱟᱲᱟᱝ ᱢᱟᱱᱮ ᱞᱚᱥᱚᱫᱟᱠᱚ ᱞᱚᱥᱚᱫ ᱠᱟᱛᱮᱫ ᱚᱱᱟ ᱦᱩᱲᱩ ᱡᱚᱵᱮ ᱠᱟᱜ ᱠᱚ ᱚᱱᱟ ᱛᱚ ᱜᱚᱡᱟᱜᱼᱟ ᱜᱚᱡᱟ ᱠᱟᱛᱮ ᱛᱮ ᱚᱱᱟ ᱦᱩᱲᱩ ᱠᱚ ᱮᱨᱟ ᱠᱚ ᱠᱟᱛᱮ ᱚᱱᱟ ᱫᱚ ᱢᱤᱫ ᱦᱟᱴ ᱵᱟᱨ ᱦᱟᱴ ᱠᱤ ᱯᱮ ᱦᱟᱴ ᱯᱚᱨᱮ
ᱮᱨᱟᱜ ᱠᱚ ᱵᱟᱝᱟ ᱮᱨᱟ ᱮᱨᱟ ᱠᱚ ᱫᱤᱜᱤᱛ ᱵᱟᱨ ᱦᱟᱴ ᱯᱮ ᱦᱟᱴ ᱠᱚᱨᱮ ᱯᱚᱨᱮ ᱚᱱᱟ ᱛᱚᱲᱟ ᱩᱰᱩᱠᱚᱜᱼᱟ ᱛᱚ ᱟᱫᱚ ᱠᱚ ᱨᱚᱦᱚᱭ ᱟᱠᱚ ᱟᱯᱮ ᱥᱮᱱ ᱫᱚ
ᱮᱠ ᱡᱟᱠ ᱢᱤᱫᱴᱮᱱ ᱟᱹᱰᱤ ᱱᱟᱯᱟᱭ ᱵᱤᱱ ᱞᱟᱹᱭ ᱠᱮᱫᱟ᱾ ᱟᱞᱮ ᱥᱮᱡ ᱦᱚᱸ ᱚᱱᱠᱟ ᱜᱮ ᱢᱮᱱ ᱫᱚ ᱦᱟᱜ ᱱᱤᱛᱚᱜ ᱥᱚᱢᱚᱭ ᱫᱚ ᱚᱱᱟ ᱡᱚᱠᱷᱚᱱᱟᱜ ᱛᱚᱞᱟ ᱠᱚ ᱟᱞᱮ ᱫᱚ ᱚᱱᱟ ᱤᱭᱟᱹ ᱨᱮᱜᱮ ᱢᱟᱱᱮ ᱫᱷᱩᱲᱤ ᱨᱮᱜᱮᱞᱮ ᱮᱨ ᱜᱤᱲᱤ ᱠᱟᱜᱼᱟ᱾
ᱚ ᱠᱷᱩᱰᱨᱤ ᱛᱚᱞᱟ ᱡᱟᱦᱟᱸ ᱠᱷᱩᱰᱨᱤ ᱛᱚᱞᱟ ᱡᱟᱦᱟᱸ ᱵᱚᱱ ᱞᱟᱹᱭ ᱮᱼᱟ᱾
ᱚ ᱦᱳᱭ ᱦᱳᱭ ᱦᱳᱭ ᱟᱨ ᱡᱟᱦᱟᱸ ᱟᱵᱤᱱ ᱵᱤᱱ ᱞᱟᱹᱭ ᱠᱮᱫᱟ ᱚᱱᱟ ᱫᱚ ᱱᱟᱜ ᱟᱞᱮ ᱫᱚ ᱥᱮᱫ ᱫᱚᱠᱚ ᱢᱮᱛᱟᱜ ᱠᱟᱱᱟ᱾ ᱮᱸᱻ ᱚᱱᱟ ᱫᱚ ᱱᱟᱜ ᱟᱯᱷᱚᱨ᱾
ᱚ ᱦᱳᱭ ᱦᱳᱭ,
ᱦᱳᱭ ᱟᱫᱚ ᱚᱱᱟ ᱞᱮᱠᱟ ᱜᱮ ᱱᱟᱜ ᱢᱮᱱ ᱱᱟᱞᱤᱧ ᱡᱮ ᱮ ᱟᱞᱮ ᱥᱮᱫ ᱫᱚ ᱱᱟᱜ ᱱᱤᱛᱚᱜ ᱫᱚ ᱢᱮᱱ ᱜᱟᱱᱚᱜ-ᱟ ᱛᱚᱞᱟ ᱠᱚᱫᱚ ᱱᱟᱜ ᱟᱨ ᱦᱟᱨᱟ ᱵᱩᱨᱩ ᱠᱟᱱ ᱜᱮᱭᱟ ᱟᱫᱚ ᱱᱚᱜ-ᱚᱭ ᱱᱤᱛᱚᱜ ᱫᱚ ᱠᱷᱮᱛ ᱠᱚ ᱥᱟᱯᱷᱟ ᱵᱟᱲᱟ ᱦᱩᱭᱩᱜ ᱠᱟᱱᱟ᱾ ᱫᱷᱟᱨᱮ ᱫᱷᱟᱨᱮ ᱛᱮ ᱢᱤᱫᱴᱮᱱ ᱮ ᱢᱮᱱᱫᱚ ᱚᱸᱡᱽᱨᱟ ᱠᱚ ᱛᱟᱦᱮᱱᱟ ᱛᱚ ᱚᱡᱽᱨᱟ ᱢᱮᱱ ᱛᱮᱫᱚ ᱪᱮᱫ ᱞᱮᱠᱟ ᱚᱱᱟ ᱫᱟᱨᱮ ᱠᱚᱜ-ᱟ ᱜᱟᱡᱟᱲ ᱠᱚᱜ-ᱟ ᱦᱮᱸ ᱥᱮ ᱵᱟᱝ᱾
ᱦᱮᱸ ᱦᱮᱸ
ᱟᱫᱚ ᱚᱱᱟ ᱡᱩᱫᱤ ᱜᱟᱡᱟᱲ ᱠᱚ ᱡᱩᱫᱤ ᱛᱟᱦᱮᱱᱟ ᱛᱟᱦᱚᱞᱮ ᱟᱹᱰᱤ ᱫᱤᱱ ᱞᱟᱜᱟ-ᱟ ᱚᱱᱟ ᱥᱟᱯᱟ ᱵᱟᱲᱟ ᱟᱫᱚ ᱚᱱᱟ ᱪᱤᱠᱟᱹ ᱡᱟᱦᱟᱸ ᱱᱟᱜ ᱢᱮᱱ ᱜᱟᱱᱚᱜ-ᱟ᱾ ᱮ ᱚᱱᱟ ᱚᱱᱟ ᱠᱷᱮᱛ ᱠᱚ ᱜᱮᱞᱮ ᱥᱟᱯᱟ ᱵᱟᱲᱟᱭᱟ ᱛᱟᱨ ᱯᱚᱨᱮ ᱥᱤ ᱵᱟᱲᱟᱭ ᱟᱞᱮ ᱞᱚ- ᱥᱚᱫ ᱵᱟᱲᱟᱭ ᱟᱞᱮ ᱡᱟᱵᱚᱰ ᱟᱞᱮ ᱡᱟᱵᱚᱰ ᱵᱟᱲᱟ ᱠᱟᱛᱮᱫ ᱜᱮ᱾ ᱮ ᱪᱮᱦᱨᱟ ᱥᱟᱹᱦᱤᱡ ᱨᱮᱱᱟᱜ ᱥᱟᱨ ᱠᱚ ᱠᱤᱨᱤᱧ ᱟᱹᱜᱩ ᱠᱟᱛᱮᱫ ᱯᱩᱭᱞᱩ ᱫᱚ ᱚᱱᱟ ᱮ ᱡᱚᱠᱷᱚᱱ ᱱᱟᱜ ᱞᱮ ᱡᱟᱵᱚᱰ-ᱟ ᱥᱮᱞᱮ ᱞᱚᱥᱚᱫᱟ ᱚᱱᱟ ᱥᱚᱢᱚᱭ ᱫᱚ ᱦᱟᱸᱜ ᱟᱫᱚ ᱥᱟᱨ ᱞᱮ ᱮᱨ ᱠᱮᱫ ᱜᱮ ᱥᱟᱨ ᱮᱨ ᱠᱟᱛᱮᱫ ᱜᱮ ᱛᱟᱨᱯᱚᱨᱮ ᱮᱜ ᱪᱮᱦᱮᱨᱟ ᱥᱟᱹᱦᱤᱡ ᱟᱫᱚ ᱚᱱᱟ ᱨᱚᱦᱚᱭ ᱜᱟᱱᱚᱜ ᱟᱹᱱᱤᱡ᱾ ᱟᱫᱚ ᱢᱩᱱᱤᱥ ᱠᱚ ᱢᱩᱱᱤᱥ ᱠᱚ ᱟᱛᱮᱫ ᱥᱮ ᱠᱟᱹᱲᱢᱤ ᱠᱚ ᱟᱛᱮᱫ ᱚᱱᱟ ᱫᱚᱞᱮ ᱨᱚᱦᱚᱭ ᱦᱚᱪᱚᱭᱟ᱾ ᱚᱱᱠᱟ ᱠᱟᱛᱮᱫ ᱜᱮ ᱟᱞᱮ ᱥᱮᱫ ᱫᱚ ᱱᱟᱜ ᱦᱩᱲᱩ ᱫᱚᱞᱮ ᱪᱟᱥᱟ᱾
ᱱᱟᱯᱟᱭ
ᱦᱳᱜ-ᱳᱭ ᱟᱨ ᱟᱯᱮ ᱥᱮᱫ ᱫᱚ ᱮᱸ ᱠᱟᱲᱟ ᱱᱟᱦᱮᱞ ᱥᱮ, ᱰᱟᱹᱝᱨᱤ ᱱᱟᱦᱮᱞ, ᱥᱮ ᱵᱟᱝ ᱠᱷᱟᱱ ᱴᱨᱟᱠᱴᱚᱨ ᱥᱮ, ᱨᱳ- ᱴᱟᱨ ᱚᱱᱟ ᱤᱭᱟᱹ ᱪᱮᱫ ᱪᱮᱫ ᱠᱚᱛᱮ ᱯᱮ ᱥᱤ ᱵᱟᱲᱟᱭ ᱛᱮ᱾ ᱳ ᱰᱟᱹᱝᱨᱤ ᱱᱟᱦᱮᱞ ᱵᱟᱝ?
ᱰᱟᱹᱝᱨᱤ ᱱᱟᱦᱮᱞ ᱟᱨ ᱩᱱᱠᱩ ᱠᱚ ᱫᱟᱲᱮᱜ ᱠᱟᱱᱟ ᱩᱱᱠᱩ ᱫᱚ ᱟᱨ ᱵᱟᱝ ᱜᱟᱹᱰᱤ, ᱱᱟᱦᱮᱞ ᱠᱚᱛᱮ ᱦᱚᱸ᱾
ᱦᱳᱭ ᱦᱳᱭ ᱦᱳᱭ᱾
ᱦᱮᱸ ᱚᱠᱚᱭ ᱠᱚᱦᱚᱸ ᱵᱟᱠᱚ ᱫᱟᱲᱮᱭᱟᱜ ᱠᱟᱱᱟ ᱩᱱᱠᱩ ᱢᱟ ᱟᱵᱚ ᱱᱟᱦᱮᱞ ᱚᱲᱟᱜ ᱰᱟᱹᱜᱽᱨᱤ ᱱᱟᱦᱮᱞ ᱛᱮᱭ ᱠᱚ ᱥᱤ ᱵᱟᱲᱟᱭᱮᱫ ᱠᱷᱟ-
ᱦᱳᱭ ᱦᱳᱭ ᱦᱩᱸ ᱟᱫᱚ ᱦᱮᱸ ᱟᱞᱮ ᱥᱮᱱ ᱫᱚ ᱢᱟᱱᱮ ᱵᱩᱨᱩ ᱫᱤᱥᱚᱢ ᱠᱟᱱᱟ ᱛᱚ ᱟᱫᱚ ᱚᱱᱟ ᱪᱤᱠᱟᱹ ᱦᱮᱱᱟᱜ ᱢᱮᱱ ᱫᱚ ᱚᱱᱠᱟ ᱡᱟᱭᱜᱟ ᱠᱚ ᱢᱮᱱᱟᱜ-ᱟ ᱟᱹᱱᱤᱡ᱾ ᱛᱮᱜᱮ ᱠᱟᱹᱴᱤᱡ ᱥᱟᱸᱜᱮ ᱥᱟᱸᱜᱮ ᱠᱟᱲᱟ ᱥᱮ ᱰᱟᱹᱝᱨᱤ ᱱᱩᱠᱩ ᱠᱚ ᱢᱮᱨᱚᱢ, ᱥᱩᱠᱨᱤ ᱱᱩᱠᱩ ᱠᱚᱞᱮ ᱪᱟᱥ ᱵᱟᱲᱟ ᱠᱟᱠᱚᱣᱟ ᱟᱫᱚ ᱱᱩᱠᱩ ᱠᱚ ᱪᱟᱥ ᱫᱚ ᱥᱩᱵᱤᱫᱟ ᱛᱟᱞᱮ᱾ ᱪᱮᱫ ᱚᱱᱮ ᱚᱱᱟ ᱠᱷᱚᱛ ᱠᱚ ᱠᱤᱨᱤᱧ ᱵᱟᱝ ᱦᱩᱭᱩᱜ-ᱟ᱾ ᱥᱟᱨ, ᱪᱟᱯᱟᱱ ᱠᱚ ᱰᱷᱮᱨ ᱵᱚᱱ ᱦᱳᱭ ᱥᱟᱨ ᱛᱟᱯᱟᱱ ᱠᱚ ᱰᱷᱮᱨ ᱵᱚᱱ ᱮᱢᱟᱜ ᱠᱟᱱᱛᱮ ᱠᱟᱹᱴᱤᱡ ᱮᱴᱠᱮᱴᱚᱬᱮ ᱦᱩᱭᱩᱜ ᱠᱟᱱ ᱛᱟᱵᱚᱱᱟ ᱟᱵᱚᱣᱟᱜ ᱢᱟᱹᱱᱢᱤ ᱡᱤᱭᱚᱱ ᱨᱮ ᱦᱮᱸ ᱥᱮ ᱵᱟᱝ?
ᱦᱳᱭ ᱦᱳᱭ ᱥᱟᱹᱨᱤ ᱠᱟᱛᱷᱟ ᱜᱮ᱾
ᱦᱳᱭ ᱟᱨ ᱛᱟᱨᱯᱚᱨᱮ ᱚᱱᱟ ᱨᱳᱜ ᱟᱡᱟᱨ ᱠᱚ ᱧᱮᱞᱚᱜ ᱠᱟᱱ ᱛᱟᱵᱚᱱᱟ ᱵᱮᱢᱟᱨ ᱠᱚ ᱦᱟᱱᱟ ᱱᱤᱭᱟᱹ ᱧᱮᱞᱚᱜ ᱠᱟᱱ ᱛᱟᱵᱚᱱᱟ ᱟᱵᱚᱣᱟᱜ ᱦᱚᱲᱢᱚ ᱨᱮ ᱟᱫᱚ ᱚᱱᱟ ᱪᱤᱠᱟᱹ ᱮᱻ ᱱᱚᱜ-ᱚ ᱱᱚᱣᱟ ᱱᱟᱦᱟᱜ ᱢᱮᱱ ᱫᱚ ᱠᱟᱲᱟ ᱱᱟᱦᱮᱞ ᱛᱮᱜᱮ ᱱᱟᱜ ᱞᱮ ᱥᱤ ᱵᱟᱲᱟᱭᱟ ᱟᱞᱮ ᱫᱚ ᱥᱟᱸᱜᱮ ᱥᱟᱸᱜᱮ ᱛᱮᱞᱮ ᱠᱟᱲᱟ ᱠᱚ᱾ ᱟᱫᱚ ᱱᱩᱠᱩ ᱠᱚᱛᱮ ᱜᱮ ᱥᱤ ᱵᱟᱲᱟ ᱠᱟ- ᱛᱮᱫ ᱜᱮ ᱮᱱᱠᱷᱟᱱ ᱚᱱᱟ ᱦᱟᱥᱟ ᱦᱚᱸ ᱪᱤᱠᱟᱹᱜ-ᱟ ᱦᱟᱥᱟ ᱦᱚᱸ ᱩᱞᱟᱹᱴ ᱯᱟᱞᱟᱴ ᱞᱮᱱᱠᱷᱟᱱ ᱫᱚ ᱟᱫᱚ ᱪᱮᱨᱦᱟ ᱥᱟᱺᱦᱤᱡ ᱟᱫᱚ ᱦᱩᱲᱩ ᱦᱩᱭᱩᱜ-ᱟ, ᱟᱨ ᱴᱮᱠᱴᱟᱨ ᱴᱮᱠᱴᱟᱨ ᱱᱟᱦᱮᱞ ᱢᱟᱛᱚ ᱱᱟᱦᱟᱜ ᱢᱮᱱ ᱫᱚ ᱢᱮᱱ ᱜᱟᱱᱚᱜ-ᱟ ᱚᱱᱟ ᱦᱚᱸ ᱱᱟᱯᱟᱭ ᱫᱚ ᱱᱟᱯᱟᱭ ᱜᱮᱭᱟ ᱢᱤᱫᱴᱮᱱ ᱥᱚᱢᱚᱭ ᱢᱤᱫᱴᱮᱱ ᱵᱟᱧᱪᱟᱜ-ᱟ ᱚᱱᱟ ᱥᱟᱶ ᱛᱮ᱾ ᱦᱳᱭ ᱛᱳ ᱴᱟᱠᱟ ᱠᱟᱹᱣᱰᱤ ᱡᱟᱦᱟᱸᱭᱟᱜ ᱢᱮᱱᱟᱜ-ᱟ ᱩᱱᱠᱩ ᱠᱚᱣᱟᱜ ᱮᱸᱜ ᱫᱚ ᱚᱱᱟ ᱮᱸᱜ ᱢᱮᱱᱟᱞᱤᱧ ᱢᱮᱱ ᱫᱚ ᱩᱱᱠᱩ ᱴᱮᱠᱴᱚᱨ ᱠᱚᱠᱚ ᱞᱟᱜᱟᱣᱟ ᱛᱟᱯᱚᱨᱮ ᱚᱱᱟ ᱫᱚ ᱠᱟᱹᱣᱰᱤ ᱞᱟᱜᱟᱜ-ᱟ ᱛᱚ ᱦᱮᱸ ᱥᱮ ᱵᱟᱝ᱾ ᱦᱮᱞᱳ, ᱚ ᱢᱮᱱᱮᱫᱞᱤᱧ ᱟᱸᱡᱚᱢᱮᱫᱟ ᱵᱮᱱ?